ᱡᱚᱦᱟᱨ ᱜᱮ᱾
ᱦᱳᱭ ᱜᱚᱢᱠᱮ ᱡᱚᱦᱟᱨ ᱜᱮ᱾
ᱢᱟᱱᱮ ᱠᱟᱛᱷᱟ ᱫᱚ ᱦᱩᱭᱩᱜ ᱠᱟᱱᱟ ᱠᱟᱛᱷᱟ ᱜᱮ ᱵᱟᱝ ᱪᱟᱵᱟᱜ ᱠᱟᱛᱷᱟ ᱨᱚᱲ ᱞᱮᱠᱷᱟᱱ ᱦᱮᱸ ᱵᱟᱝ?
ᱦᱳᱭ ᱦᱳᱭ ᱦᱳᱭ᱾
ᱟᱨ ᱮᱢᱚᱱ ᱠᱚᱢ ᱚᱠᱛᱚ ᱠᱚ ᱮᱢ ᱟᱠᱟᱫ ᱵᱚᱱᱟ ᱦᱮᱸ ᱵᱟᱝ, ᱦᱩᱸ ᱛᱮ ᱪᱟᱵᱟᱜ ᱜᱚᱝᱠᱮ ᱠᱟᱛᱷᱟ ᱦᱩᱭᱩᱜ ᱠᱟᱱᱟ ᱱᱚᱜᱼᱚᱝᱠᱟ ᱡᱩᱫᱤᱢ ᱨᱚᱲᱟ ᱚᱱᱠᱟ ᱡᱩᱫᱤᱢ ᱨᱚᱲᱟ ᱜᱚᱝᱠᱮ ᱛᱤᱨᱮ ᱪᱚ ᱪᱟᱵᱟᱜᱟ ᱵᱟᱝ ᱵᱩᱡᱷᱟᱹᱜᱼᱟ ᱟᱫᱚ ᱨᱚᱲ ᱨᱮᱦᱚᱸ ᱡᱩ ᱜᱟᱱ ᱦᱩᱭᱩᱜᱼᱟ ᱦᱮᱸ ᱵᱟᱝ
ᱦᱳᱭ ᱦᱳᱭ
ᱟᱫᱚ ᱚᱱᱟᱮᱢ ᱠᱚᱭᱚᱜ ᱠᱟᱜᱼᱟ ᱯᱷᱳᱱ ᱛᱤᱨᱮ ᱪᱟᱵᱟᱜᱼᱟ ᱛᱤᱨᱮ ᱵᱟᱝ ᱟᱞᱟᱝ ᱞᱟᱝ ᱜᱚᱞᱯᱚ ᱭᱮᱫᱟ ᱥᱮ ᱤᱧ ᱢᱟ ᱯᱷᱳᱱ ᱦᱚᱸ ᱵᱟᱹᱧ ᱧᱮᱞ ᱵᱟᱲᱟᱭᱮᱫᱟ ᱛᱤᱨᱮ ᱪᱚ ᱪᱟᱵᱟᱜ ᱠᱟᱱ
ᱟᱹᱞᱤᱧ ᱦᱚᱸ ᱵᱟᱹᱞᱤᱧ ᱧᱮᱞ ᱵᱟᱲᱟ ᱟᱠᱟᱫᱟ ᱡᱮ ᱯᱷᱳᱱ ᱛᱮ ᱨᱮ ᱪᱚ ᱦᱚᱸ ᱞᱩᱛᱩᱨ ᱨᱮ ᱥᱟᱵ ᱠᱟᱛᱮᱫ ᱞᱤᱧ ᱨᱚᱲᱮᱫᱟ ᱤᱭᱟᱹ ᱟᱫᱚ ᱡᱚᱠᱷᱚᱱ ᱦᱚᱭ ᱠᱟᱴᱟᱣ ᱠᱟᱱᱟ
ᱟᱨ ᱚᱱᱠᱟ
ᱟᱫᱚ ᱚᱱᱠᱟ ᱟᱫᱚ ᱪᱟᱞᱟᱣ ᱵᱟᱲᱟ ᱠᱟᱱᱟ ᱛᱟᱦᱮᱸ
ᱚᱱᱠᱟ ᱦᱚᱲ ᱠᱚ ᱚᱱᱠᱟ ᱟᱸᱜᱤᱨ ᱵᱟᱲᱟ ᱠᱟᱜ ᱠᱚᱣᱟ ᱛᱚ ᱟᱫᱚ ᱮᱱᱛᱮ ᱤᱧ ᱫᱚ ᱵᱚᱛᱚᱨ ᱫᱚ ᱵᱟᱹᱧ ᱵᱩᱡᱷᱟᱹᱣᱟ ᱪᱮᱫᱟᱜ ᱪᱚᱝ ᱟᱨ ᱮᱠᱷᱟᱱ ᱫᱚ ᱠᱤᱱᱛᱩ ᱟᱞᱮ ᱱᱚᱱᱛᱮ ᱵᱟᱝᱠᱚ ᱪᱟᱞᱟᱜ ᱜᱮᱭᱟ
ᱵᱟᱝᱠᱚ ᱪᱟᱞᱟᱜ ᱜᱮᱭᱟ ᱦᱚᱲ ᱫᱚ
ᱤᱧᱫᱩᱧ ᱪᱟᱞᱟᱜ ᱠᱟᱱᱟ ᱥᱟᱭᱠᱮᱞ ᱛᱮ ᱟᱨᱤᱧ ᱫᱩᱲᱩᱵ ᱵᱟᱲᱟᱜ ᱚᱱᱟ ᱠᱚᱨᱮ ᱞᱟᱹᱭ ᱟᱠᱚ ᱚᱱᱟ ᱢᱟᱛᱠᱚᱢ ᱫᱟᱨᱮ ᱵᱩᱴᱟᱹᱨᱮ ᱚᱸᱰᱮ ᱡᱷᱟᱨᱱᱟ ᱢᱮᱱᱟᱜᱼᱟ ᱛᱚ ᱡᱷᱟᱨᱱᱟ ᱨᱮᱦᱚᱸ ᱚᱱᱠᱟ ᱢᱤᱫᱴᱟᱝ ᱵᱚᱸᱜᱟ ᱚᱰᱮ ᱛᱟᱦᱮᱱᱟ ᱪᱮᱛᱟ ᱚᱱᱠᱟ ᱞᱟᱹᱭ ᱵᱟᱲᱟᱭᱟ
ᱞᱟᱹᱭ ᱵᱟᱲᱟᱭᱟ
ᱟᱫᱚ ᱜᱚᱢᱠᱮ ᱚᱱᱟᱛᱮ ᱡᱚᱛᱚ ᱦᱚᱲᱟᱜ ᱫᱚ ᱚ ᱨᱮᱥ ᱫᱚ ᱟᱨ ᱵᱟᱝ ᱥᱚᱢᱟᱱ ᱜᱮᱭᱟ ᱥᱮ ᱟᱨ ᱡᱷᱚᱛᱚ ᱦᱚᱲ ᱦᱚᱸ ᱫᱮᱠᱷᱟ ᱫᱚᱱᱟᱜ ᱵᱟᱝᱠᱚ ᱮᱢᱟ ᱠᱚᱣᱟ ᱦᱚ ᱞᱟᱹᱭ ᱵᱟᱲᱟᱭ ᱜᱮᱭᱟ ᱠᱚ ᱚᱱᱠᱟ
ᱚ ᱦᱚᱸ ᱱᱚᱣᱟ ᱥᱟᱹᱨᱤ ᱠᱟᱛᱷᱟ ᱜᱮ ᱱᱤᱡᱮ ᱟᱸᱡᱚᱢ ᱵᱟᱲᱟᱭ ᱠᱟᱱ ᱞᱟᱹᱭ ᱜᱮᱭᱟ ᱠᱚ ᱦᱚᱸ
ᱡᱮ ᱡᱚᱛᱚ ᱦᱚᱲ ᱴᱷᱮᱱ ᱫᱚ ᱟᱨ ᱵᱟᱠᱚ ᱫᱮᱠᱷᱟᱜᱼᱟ ᱨᱟᱹᱥᱠᱟᱹ ᱨᱟᱹᱥᱠᱟᱹ ᱨᱮᱱᱟᱜ ᱦᱚᱸ ᱵᱮᱯᱟᱨ ᱢᱮᱱᱟᱜᱼᱟ ᱟᱨᱠᱤ ᱚᱱᱟ ᱠᱚ ᱠᱷᱟᱹᱛᱤᱨ ᱦᱚᱭᱛᱳ ᱦᱩᱭᱩᱜᱼᱟ
ᱚᱦ ᱟᱨ ᱢᱤᱫᱴᱮᱱ ᱜᱚᱝᱠᱮ ᱢᱟᱱᱮ ᱟᱞᱮ ᱟᱹᱛᱩ ᱨᱮᱦᱚ ᱪᱮᱫᱟᱜ ᱤᱧ ᱞᱟᱹᱭᱟ ᱱᱚᱣᱟ ᱫᱚ ᱪᱮᱫᱟᱜ ᱤᱧ ᱤᱫᱤᱭᱟ ᱢᱟᱱᱮ ᱟᱮ ᱟᱛᱳ ᱨᱮᱱ ᱦᱚᱸ ᱢᱤᱫᱴᱟᱝ ᱵᱷᱟᱭᱯᱚ ᱜᱤᱫᱽᱨᱟᱹ ᱦᱮᱸ ᱥᱮ ᱩᱱᱤ ᱦᱚᱸ ᱠᱤᱱᱛᱩ ᱚᱱᱠᱟ ᱠᱚ ᱦᱚᱨ ᱞᱮᱫᱮ ᱛᱟᱦᱮᱸᱫ
ᱵᱩᱡᱷᱟᱣ ᱠᱮ ᱟᱢ
ᱛᱚ ᱪᱤᱠᱟᱹᱛᱮ ᱪᱷᱟᱲᱟᱣ ᱜᱚᱫ ᱱᱟᱭ
ᱪᱷᱟᱲᱟ ᱵᱚᱞᱛᱮ
ᱪᱷᱟᱲᱟᱣ ᱵᱚᱞᱛᱮ ᱚᱱᱠᱟ ᱰᱩᱵᱩᱡᱚᱜ ᱠᱟᱱ ᱛᱟᱦᱮᱸᱼᱟ ᱚᱱᱟ ᱦᱚᱲ ᱠᱚ ᱛᱟᱦᱮᱸ ᱞᱮᱱᱟ ᱠᱚ
ᱛᱚᱠᱷᱚᱱ ᱚᱱᱠᱟ ᱵᱚᱦᱚᱜ ᱨᱮ ᱠᱚ ᱤᱫᱤ ᱠᱟᱛᱮᱜ ᱠᱚ ᱨᱟᱠᱟᱵ ᱠᱮᱫᱮᱭᱟ ᱩᱱᱤ ᱩᱱᱤ ᱜᱤᱫᱽᱨᱟᱹ ᱫᱚ ᱡᱚᱛᱚ ᱯᱟᱭᱨᱟ ᱯᱟᱭᱨᱟ ᱡᱚᱛᱚ ᱵᱟᱲᱟᱭᱟ ᱜᱤᱫᱽᱨᱟᱹ ᱫᱚ ᱵᱟᱝ ᱠᱟᱱᱟᱭ
ᱠᱟᱱᱟᱭ
ᱢᱟᱨᱟᱝ ᱧᱚᱜ ᱜᱮ
ᱛᱚ ᱯᱟᱭᱨᱟ ᱢᱟᱭᱨᱟ ᱡᱚᱛᱚ ᱵᱟᱲᱟᱭᱟ ᱡᱚᱠᱷᱚᱱᱮ ᱰᱩᱵᱩᱡᱚᱜ ᱠᱟᱱᱟᱭ ᱚᱸᱰᱮ ᱠᱷᱚᱱᱟᱜ ᱪᱮᱫ ᱵᱩᱡᱷᱟᱹᱜᱼᱟ
ᱥᱮ ᱵᱚᱸᱜᱟᱭ ᱜᱚᱦᱚᱲ ᱞᱮᱫᱮᱭᱟ
ᱵᱩᱡ ᱠᱮᱫᱟ ᱯᱮ ᱪᱤᱠᱟᱹᱛᱮ ᱱᱟ
ᱠᱩᱪ ᱫᱚ ᱜᱚᱢᱠᱮ ᱚᱱᱟ ᱤᱭᱟᱹᱭ ᱛᱟᱦᱮᱸᱫ ᱠᱚ ᱦᱟᱹᱠᱩ ᱠᱚ ᱥᱟᱵᱮᱫ ᱠᱚ ᱛᱟᱦᱮᱸ
ᱚᱸ
ᱦᱟᱹᱠᱳ ᱥᱟᱵ ᱥᱟᱵ ᱛᱮᱜᱮ ᱚᱱᱟ ᱜᱷᱚᱴᱚᱱᱟ ᱫᱚ ᱦᱩᱭ ᱟᱠᱟᱱᱟ
ᱚᱱᱟ ᱜᱷᱚᱴᱚᱱᱟ ᱫᱚ ᱫᱚ ᱦᱳᱭ
ᱚᱱᱟ ᱠᱚᱫᱚ ᱟᱹᱰᱤ ᱵᱚᱛᱚᱨᱟᱱ ᱜᱮᱭᱟ ᱟᱫᱚ ᱮᱱᱛᱮ ᱛᱟᱹ ᱨᱮᱦᱚ ᱦᱟᱹᱠᱩ ᱥᱟᱵ ᱠᱚ ᱪᱟᱞᱟᱜ ᱜᱮᱭᱟ
ᱦᱟᱹᱠᱩ ᱥᱟᱵ ᱠᱚ ᱪᱟᱞᱟᱜ ᱜᱮ ᱟᱫᱚ ᱜᱚᱝᱠᱮ ᱢᱟ ᱵᱟᱰᱟᱭ ᱠᱟᱛᱮᱫ ᱟᱫᱚ ᱡᱷᱚᱛᱚ ᱠᱚ ᱪᱟᱜ-ᱟ ᱠᱟᱹᱴᱤᱡ ᱧᱮᱞᱥᱮᱞ ᱠᱟᱛᱮᱫ ᱟᱨᱠᱤ ᱵᱚᱛᱚᱨ ᱫᱚ ᱚᱱᱠᱟᱱᱟᱜ ᱠᱚ ᱵᱩᱡᱷᱟᱹᱣ ᱫᱚᱠᱚ ᱵᱩᱡᱷᱟᱹᱣᱟ
ᱱᱟᱠᱳ ᱱᱟᱲᱮ ᱡᱚᱢ ᱥᱟᱱᱟᱭᱮᱜ
ᱦᱩᱸ ᱦᱩᱸ
ᱦᱮᱸ ᱟᱠᱳ
ᱦᱮᱸ ᱟᱨ ᱚᱸᱰᱮ ᱫᱚ ᱜᱚᱝᱠᱮ ᱦᱟᱠᱳ ᱦᱚᱸ ᱫᱚᱢᱮ ᱫᱚ ᱚᱝᱠᱟ ᱠᱚ ᱞᱟᱹᱭ ᱵᱟᱲᱟ ᱟᱠᱟᱫᱟ ᱟᱸᱡᱚᱢ ᱵᱟᱲᱟ ᱦᱩᱭᱠᱟᱱᱟ ᱜᱚᱝᱠᱮ ᱟᱨᱚ ᱟᱹᱭᱩᱵ ᱵᱮᱲᱟ ᱟᱞᱮ ᱫᱚ ᱱᱚᱛᱮ ᱦᱟᱹᱠᱳ ᱥᱟᱵᱞᱮ ᱪᱟᱞᱟᱜ-ᱟ ᱦᱟᱠᱳ ᱢᱟᱜ ᱦᱟᱠᱩ ᱢᱟᱜ
ᱦᱩᱸ ᱦᱟᱹᱠᱩ ᱢᱟᱜ ᱫᱚ ᱟᱞᱮ ᱥᱮᱫ ᱫᱚ ᱚ ᱟᱫ ᱫᱚ ᱱᱟᱜ ᱥᱮᱨᱚᱠᱚᱢ ᱫᱚ ᱜᱟᱹᱰᱭᱟᱹ ᱠᱚᱫᱚ ᱱᱟᱜ ᱵᱟᱝ ᱯᱮᱨᱮᱡ ᱛᱟᱦᱮᱱᱟ ᱥᱮ ᱟᱨ ᱦᱟᱹᱠᱩ ᱠᱚ ᱥᱮᱨᱚᱠᱚᱢ ᱫᱚ ᱱᱟᱜ ᱵᱟᱠᱚ ᱠᱚ ᱢᱟᱨᱟᱝ ᱚᱜ-ᱟ
ᱛᱚ ᱟᱹᱭᱩᱵ ᱵᱮᱲᱟ ᱡᱟᱦᱟᱸ ᱜᱮ ᱪᱟᱣ ᱵᱟᱲᱟ ᱦᱩᱭᱩᱜ ᱜᱮᱭᱟ ᱚᱱᱟ ᱠᱚᱜᱮ ᱯᱟᱴᱟ ᱢᱟᱴᱟ ᱠᱚ ᱚᱰᱟᱣ ᱜᱮᱭᱟ ᱜᱷᱩᱱᱤᱢᱩᱱᱤ ᱠᱚ ᱡᱷᱟᱞ ᱢᱟᱞ ᱠᱚ ᱫᱟᱜ ᱞᱮᱠᱟᱱ ᱜᱮ ᱚᱱᱟ ᱠᱚᱜᱮ ᱟᱨᱠᱤ ᱮᱠᱷᱟᱱ ᱟᱞᱮ ᱫᱚ ᱥᱮᱨᱚᱠᱚᱢ ᱫᱚ ᱚᱱᱮᱠ ᱤᱭᱟᱹ ᱦᱚᱸ ᱵᱟᱹᱱᱩᱜ-ᱟ ᱵᱟᱸᱫᱽ ᱢᱮᱱᱟᱜ ᱫᱚ ᱢᱮᱱᱟᱜ-ᱟ ᱠᱟᱹᱴᱤᱡ ᱫᱚ ᱟᱞᱮ ᱥᱮᱫ ᱠᱷᱚᱱᱟᱜ ᱫᱚ ᱠᱟᱹᱴᱤᱡ ᱫᱚ ᱥᱟᱸᱜᱤᱧ ᱜᱮᱭᱟ ᱚᱸᱰᱮ ᱫᱚ ᱫᱚ ᱢᱟᱱᱮ ᱚᱱᱟ ᱦᱟᱠᱳ ᱠᱚ ᱟᱲᱟᱜ ᱠᱚᱣᱟ ᱠᱚ ᱚᱱᱟ ᱦᱚᱲᱟᱜ ᱠᱟᱱᱟ ᱦᱩᱸ
ᱚ ᱟᱞᱮ ᱫᱚ ᱵᱟᱝ ᱟᱞᱮ ᱟᱞᱮ ᱚᱱᱟ ᱡᱟᱦᱟᱸ ᱵᱟᱸᱫᱷ ᱨᱮᱱᱟᱜ ᱠᱟᱛᱷᱟᱧ ᱞᱟᱹᱭ ᱠᱮᱜ-ᱟ ᱚᱱᱟ ᱩᱱᱠᱩ ᱫᱚ ᱟᱨ ᱱᱚᱣᱟ ᱫᱚ ᱡᱚᱛᱚ ᱦᱚᱲᱟᱜ ᱵᱟᱠᱚ ᱟᱲᱟᱜ ᱠᱚᱣᱟ ᱟᱨ ᱚᱸᱰᱮ ᱡᱟᱦᱟᱸ ᱦᱟᱠᱳ ᱟᱨ ᱡᱟᱦᱟᱸᱧ ᱞᱟᱹᱭᱟᱜ ᱢᱮᱭᱟ ᱟᱨ ᱚᱱᱟ ᱦᱟᱠᱳ ᱢᱟᱜ ᱫᱚ ᱚᱱᱟ ᱵᱟᱸᱫᱷ ᱜᱮ ᱜᱚᱡ
ᱵᱟᱸᱫᱷ ᱜᱮ ᱜᱚᱡ
ᱟᱹᱰᱤ ᱞᱟ ᱞᱟ ᱛᱮᱠᱚ ᱢᱟᱜ ᱤᱫᱤ ᱠᱚᱣᱟ ᱮᱠᱟᱞ ᱵᱟᱸᱫᱷ ᱠᱷᱚᱱᱟᱜ ᱜᱮ ᱫᱟᱜ ᱦᱮᱡ ᱠᱟᱱᱟ ᱛᱚ ᱞᱟᱞᱟ ᱞᱮᱠᱟ ᱛᱮ ᱟᱨ ᱢᱟᱨᱟᱝ ᱢᱟᱨᱟᱝ ᱦᱟᱠᱳ ᱠᱚ ᱢᱟᱜ ᱠᱚᱜᱮ ᱟᱫᱚ ᱢᱤᱫ ᱫᱤᱱ ᱚᱱᱠᱟ ᱠᱚ ᱞᱟᱹᱭᱮᱫ ᱛᱟᱦᱮᱫ ᱪᱮᱛᱟ ᱢᱟᱱᱮ ᱟᱹᱰᱤ ᱢᱟᱨᱟᱝ ᱤᱡ ᱦᱟᱠᱳ ᱟᱠᱚ ᱚᱝᱠᱟ ᱠᱚ ᱧᱟᱢ ᱞᱮᱫᱮᱭᱟ ᱥᱮ ᱟᱫᱚ
ᱦᱮᱸ ᱟᱫᱚ ᱵᱟᱠᱚ ᱟᱹᱜᱩ ᱞᱤᱫᱤᱭᱟ
ᱵᱟᱝ
ᱵᱟᱝ ᱢᱟᱱᱮ ᱩᱱᱤ ᱫᱚ ᱢᱟᱜ ᱦᱚᱸ ᱵᱟᱠᱚ ᱢᱫ ᱫᱟᱲᱮᱭᱟᱫᱮᱭᱟ ᱢᱟᱱᱮ ᱚᱱᱠᱟ ᱤᱭᱟᱹ ᱥᱟᱸᱜᱤᱧᱚᱜ ᱟᱭ ᱪᱮᱛᱟ ᱱᱤᱭᱟᱹ ᱠᱚ ᱪᱮᱛᱟᱱ ᱞᱳᱵᱽ-ᱮ ᱩᱫᱩᱜ-ᱟᱢᱟᱭ ᱦᱳᱭ ᱦᱳᱭ ᱦᱳᱭ ᱮᱸ ᱞᱟᱛᱟᱨ ᱥᱮᱜ ᱪᱟᱞᱟᱣ ᱦᱳᱭᱳᱜ-ᱟ ᱥᱮ ᱟᱬᱜᱚ ᱪᱟᱞᱟᱜ ᱦᱩᱭᱩᱜ-ᱟ
ᱟᱫᱚ ᱟᱸᱻ ᱟᱜᱮᱱ ᱜᱚᱫ ᱠᱟᱢᱟᱭ
ᱜᱮᱱ ᱜᱚᱜ ᱠᱟᱟᱭ ᱞᱟᱹᱭᱟ ᱟᱨᱠᱤ ᱦᱩᱸ ᱢᱤᱫᱴᱟᱝ ᱫᱟᱫᱟ ᱦᱚᱲ ᱚᱱᱠᱟ ᱜᱮ ᱧᱟᱢ ᱞᱮᱫᱮᱭᱟᱭ ᱦᱩᱸ ᱦᱩᱸ ᱥᱟᱹᱭ ᱛᱮ ᱟᱹᱰᱤ ᱦᱚᱲ ᱠᱚ ᱛᱟᱦᱮᱸ ᱞᱮᱱ ᱛᱮ ᱟᱫᱚ ᱩᱱᱤ ᱠᱚ ᱤᱫᱤ ᱠᱮᱫᱮᱭᱟ ᱚᱣᱟᱨ ᱠᱮᱫᱮᱭᱟᱠᱚ ᱦᱩᱸ ᱢᱮᱱᱠᱷᱟᱱ ᱢᱟᱱᱮ ᱰᱟᱸᱰᱟ ᱠᱚᱛᱮ ᱡᱩᱫᱤᱢ ᱟᱬᱜᱚᱱᱟ ᱚᱸᱰᱮᱫᱚ ᱪᱤᱠᱟᱹᱛᱮᱢ ᱢᱟᱜᱮᱭᱟ ᱦᱟᱸᱠᱩ ᱚᱱᱟ ᱠᱤ ᱜᱟᱱᱚᱜ-ᱟ ᱚᱱᱟ ᱫᱚ ᱜᱚᱝᱠᱮ ᱥᱚᱢᱵᱷᱚᱵ ᱜᱮ ᱵᱟᱝ ᱠᱟᱱᱟ ᱰᱟᱸᱰᱟ ᱫᱷᱟᱹᱵᱤᱡ ᱫᱚ ᱦᱟᱹᱠ ᱫᱚ ᱢᱟᱱᱮ ᱟᱢ ᱟᱬᱜᱚ ᱢᱟᱱᱮ ᱟᱢ ᱫᱚ ᱟᱫᱚ ᱦᱟᱠᱳ ᱫᱚ ᱟᱢᱜᱮ ᱤᱫᱤ ᱢᱮᱭᱟᱭ ᱟᱫᱚ
ᱦᱮᱸ ᱚᱱᱟ ᱢᱟ ᱠᱟᱛᱷᱟ ᱠᱟᱱ ᱜᱮ ᱟᱫᱚ ᱵᱟᱝᱠᱷᱟᱱ ᱟᱞᱮ ᱜᱟᱹᱱᱴᱩᱲ ᱦᱟᱵᱤᱡ ᱴᱷᱤᱠ ᱜᱮ ᱟᱫᱚᱢ ᱢᱟᱜᱮᱭᱟ
ᱦᱩᱸ
ᱡᱚᱠᱷᱚᱱ ᱰᱟᱸᱰᱟ ᱦᱟᱹᱵᱤᱡ ᱪᱟᱞᱟᱜ ᱠᱟᱱᱟᱭ ᱛᱟᱲᱟᱢ ᱤᱫᱤᱭᱮᱫᱟᱭ ᱛᱟᱞᱟ ᱥᱮᱫ ᱛᱚᱠᱷᱚᱱ ᱜᱮ ᱟᱫᱚᱠᱚ ᱦᱚᱦᱚ ᱟᱫᱮᱭᱟ ᱫᱷᱮᱭᱟᱱ ᱦᱤᱡᱩᱜ ᱜᱚᱫ ᱮᱱ ᱛᱟᱭᱟ ᱟᱨᱠᱤ ᱢᱤᱫ ᱤᱭᱟᱹᱛᱮ ᱡᱟᱦᱟᱸ ᱛᱮ ᱛᱟᱲᱟᱢ ᱤᱫᱤᱭᱮᱫᱟᱭ ᱢᱟᱱᱮ ᱦᱟᱵᱟᱜ ᱟᱠᱟᱜ-ᱟᱭ ᱠᱟᱛᱟᱱ ᱟᱨ ᱚᱱᱠᱟ ᱛᱟᱲᱟᱢ ᱤᱫᱤ ᱮᱫᱟᱭ ᱚᱱᱛᱮ ᱜᱮ ᱢᱤᱫᱴᱟᱝ ᱦᱟᱹᱠᱩᱧ ᱚᱸᱰᱮ ᱚᱱᱟ ᱦᱟᱹᱠᱩ ᱫᱚ ᱪᱤᱞᱤ ᱦᱚᱸ ᱵᱟᱝ, ᱚᱱᱟ ᱪᱤᱞᱤ ᱚᱱᱟᱫᱚ ᱱᱚᱝᱠᱟ ᱥᱮ ᱚᱱᱠᱟ, ᱟᱫᱚ ᱵᱩᱡᱷᱟᱹᱣ ᱵᱤᱱ ᱟᱫᱚ, ᱫᱟᱹᱲ ᱠᱮᱜᱼᱟ, ᱟᱫᱚ ᱚᱱᱟ ᱯᱚᱨᱮ ᱟᱨᱚ ᱦᱚᱠᱩᱟ ᱠᱚᱫᱚ ᱠᱚ ᱪᱟᱞᱟᱜ ᱠᱟᱱᱟ ᱚᱱᱟ ᱵᱟᱸᱫᱽ ᱨᱮᱜᱮ ᱾ ᱵᱚᱛᱚᱨ ᱫᱚ ᱵᱟᱹᱱᱩᱜᱼᱟ ᱦᱟᱱᱮ ᱡᱚᱢ ᱦᱚ ᱥᱟᱱᱟ ᱠᱟᱱᱟ ᱱᱚᱛᱮ ᱱᱤᱛᱚᱜ ᱾ ᱱᱚᱛᱮ ᱵᱚᱛᱚᱨ ᱦᱚ ᱟᱹᱭᱠᱟᱹᱣᱮᱫᱼᱟ ᱠᱚ ᱦᱮᱸ
ᱟᱫᱚ ᱵᱟᱰᱟᱭ ᱟᱠᱟᱫᱟ ᱠᱚ ᱡᱮ ᱚᱸᱰᱮ ᱫᱚ ᱢᱮᱱᱟᱭᱟ ᱟᱫᱚ ᱵᱮᱥᱤ ᱠᱤᱪᱷᱩ ᱫᱚ ᱵᱟᱭ ᱪᱤᱠᱟᱹ ᱟᱜ ᱾ ᱵᱮᱥᱤ ᱞᱳᱵᱷ ᱵᱳᱵᱽ ᱠᱚ ᱵᱟᱝ ᱜᱟᱱᱼᱟ ᱟᱨᱠᱤ
ᱦᱮᱸ ᱚᱱᱟ ᱢᱤᱫᱛᱮ ᱴᱷᱤᱠ ᱠᱛᱟᱢ ᱞᱟᱹᱭ ᱠᱟᱜᱼᱟ ᱚᱱᱟ ᱠᱚ ᱵᱟᱝ ᱜᱟᱱᱚᱜᱼᱟ ᱢᱟᱱᱮ ᱡᱩᱫᱤ ᱱᱚᱜᱼᱚᱭ ᱡᱮ ᱤᱧ ᱮᱠᱞᱟᱧ ᱪᱟᱞᱟᱣ ᱵᱟᱲᱟᱜᱼᱟ ᱾ ᱤᱧ ᱡᱩᱫᱤ ᱡᱟᱦᱟᱱᱟᱜ ᱧᱮᱞ ᱫᱟᱹᱧ ᱧᱮᱞᱛᱮᱧ ᱡᱩᱫᱤ ᱞᱩᱲᱩᱵ ᱠᱟᱛᱮᱜ ᱚᱱᱟ ᱫᱟᱜ ᱨᱤᱧ ᱟᱬᱜᱚᱱᱟ ᱥᱮ, ᱮᱠᱞᱟ ᱠᱚᱛᱨᱮ ᱦᱚᱭᱛᱳ ᱡᱟᱦᱟᱱᱟᱜ ᱜᱮ ᱦᱭᱛᱳ ᱵᱮ ᱵᱟᱹᱲᱤᱡ ᱦᱩᱭ ᱫᱟᱲᱮᱭᱟᱹᱧᱟ ᱦᱮ ᱵᱟᱝ
ᱞᱳᱵᱷᱷ ᱫᱚ ᱢᱟᱱᱮ ᱚᱸᱰᱮ ᱫᱚ ᱵᱟᱝ ᱜᱟᱱᱚᱜᱼᱟ ᱧᱟᱢᱚᱜᱼᱟ ᱟᱢ ᱡᱟᱢ ᱧᱟᱢ ᱠᱮᱫᱟ ᱚᱱᱟᱜᱮ ᱟᱫᱚᱢ ᱥᱟᱵ ᱠᱮᱫ ᱛᱮ ᱚᱱᱟᱜᱮ ᱟᱫᱚᱢ ᱦᱮᱡ ᱱᱟ ᱟᱢ ᱡᱩᱫᱤ ᱟᱨᱚᱢ ᱞᱮᱭᱟ ᱡᱩᱫᱤ ᱤᱧ ᱫᱚ ᱟᱹᱰᱤ ᱢᱟᱨᱟᱝᱤᱡ ᱫᱚᱨᱠᱟᱨ ᱛᱤᱧ ᱦᱟᱹᱠᱩ ᱥᱮ ᱪᱮᱞᱮ ᱛᱚᱠᱷᱚᱱ ᱫᱚ ᱟᱫᱚ
ᱢᱟᱱᱮ ᱩᱱᱤ ᱫᱚ ᱚᱱᱟ ᱦᱚᱲ ᱛᱟᱲᱞᱟ ᱨᱮ ᱦᱚᱲ ᱪᱮᱫ ᱮᱠᱞᱟ ᱛᱟᱦᱮᱭᱮᱱ ᱨᱮᱜᱮ ᱩᱱ ᱨᱮᱸᱜᱮᱡ ᱟᱢᱮᱭ ᱟᱸᱜᱮᱱ ᱢᱮᱭᱟ ᱚᱠᱟ ᱫᱚ ᱵᱟᱝ ᱦᱚᱲ ᱛᱟᱞᱟ ᱠᱷᱚᱱᱟᱜ ᱦᱚᱸᱭ ᱟᱸᱜᱮᱱ ᱵᱟᱲᱟᱭᱮᱫ ᱠᱚᱣᱟ ᱩᱱᱤ ᱡᱟᱦᱟᱸ ᱞᱟᱹᱭᱟᱜ ᱢᱮᱭᱟ ᱱᱟᱜ ᱠᱟᱛᱷᱟ ᱱᱚᱜᱼᱚᱭ ᱦᱟᱹᱠᱩ ᱢᱟᱜ ᱪᱟᱞᱟᱣ ᱱᱟ ᱚᱱᱠᱟᱜ ᱾ ᱚᱱᱠᱟ
ᱚᱱᱟ
ᱮᱠᱞᱟ ᱢᱟᱭ ᱤᱫᱤ ᱴᱮᱜᱮ ᱟᱨ ᱚᱱᱠᱟ ᱩᱱ ᱥᱟᱢᱟᱝ ᱨᱮᱦᱚᱸ ᱚᱱᱠᱟ ᱜᱮ ᱟᱫᱚ ᱚᱱᱟ ᱱᱤᱡᱮ ᱥᱚᱛᱚᱨᱠ ᱛᱟᱦᱮ ᱫᱚᱨᱠᱟᱨ ᱦᱮᱸ ᱵᱟᱝ ᱥᱮ?
ᱦᱩᱸ ᱦᱩᱸ ᱚᱱᱟ ᱫᱚ ᱟᱫᱚ ᱥᱚᱛᱚᱨ ᱛᱟᱦᱮᱱ ᱫᱚᱨᱠᱟᱨᱚᱜ ᱠᱟᱱᱟ ᱵᱟᱝᱠᱷᱟᱱ ᱫᱚ ᱡᱩᱫᱟᱹ ᱚᱱᱟ ᱠᱚ ᱰᱟᱹᱱ ᱠᱚᱦᱚᱸ ᱚᱱᱟ ᱟᱫ ᱠᱚᱫᱚ ᱨᱮᱱᱟᱜ ᱜᱮ ᱦᱤᱲᱤᱧ ᱦᱤᱲᱤ ᱦᱤᱲᱤᱧ ᱦᱤᱲᱤᱧ ᱛᱮ ᱟᱨᱠᱤ
ᱦᱚᱸ ᱦᱚᱸ ᱛᱟᱦᱚᱞᱮ ᱜᱚᱢᱠᱮ ᱚᱱᱛᱮ ᱟᱯᱮ ᱦᱟᱹᱠᱩ ᱥᱟᱵ
ᱦᱟᱹᱠᱩ ᱥᱟᱵ ᱦᱟᱹᱠᱩ ᱥᱟᱵ ᱨᱮᱱᱟᱜ ᱫᱚ ᱪᱮᱫ ᱠᱚ ᱚᱱᱠᱟᱱᱟᱜ ᱤᱭᱟᱹ ᱠᱚ ᱢᱮᱱᱟᱜᱼᱟ ᱡᱚᱱᱛᱨᱚ ᱠᱚ? ᱦᱟᱹᱠᱩ ᱥᱟᱵ ᱫᱚ ᱱᱟᱦᱟᱜ ᱢᱮᱱᱟᱜ ᱛᱟᱞᱮᱭᱟ ᱫᱚ ᱱᱟ ᱯᱟᱴᱟ ᱢᱮᱱᱟᱜᱼᱟ, ᱜᱷᱩᱱᱤ ᱢᱮᱱᱟᱜᱼᱟ ᱟᱨ ᱚᱱᱟ ᱡᱟᱦᱟᱸᱜᱮ ᱪᱟᱹᱠᱱᱤ ᱡᱟᱞ ᱠᱚ ᱢᱮᱱᱟᱜᱼᱟ ᱟᱨ ᱡᱟᱞ ᱡᱟᱞ ᱢᱮᱱᱟᱜᱼᱟ ᱦᱟᱹᱠᱩ ᱥᱟᱵ ᱡᱟᱞ
ᱟᱪᱪᱷᱟ ᱚᱱᱟ ᱯᱟᱴᱟ ᱠᱚ ᱵᱟᱹᱱᱩᱜᱼᱟ ᱯᱟᱴᱟ ᱜᱷᱩᱜᱤ ᱯᱟᱴᱟ?
ᱯᱟᱴᱟ ᱚᱱᱟ ᱠᱚᱜᱮ ᱛᱚ ᱢᱮᱱᱟᱜᱼᱟ ᱯᱟᱴᱟ ᱜᱷᱩᱱᱤ
ᱚᱱᱟ ᱜᱷᱩᱜᱤ ᱜᱚᱝᱠᱮ ᱜᱷᱩᱜᱤ ᱵᱟᱢ ᱟᱡᱚᱢ ᱠᱟᱜᱼᱟ?
ᱜᱷᱩᱜᱤ ᱜᱷᱩᱜᱤ ᱫᱚ ᱢᱟᱱᱮ ᱚᱠᱟᱴᱟᱜ ᱠᱚ ᱞᱟᱹᱭᱟᱜ ᱠᱟᱱ ᱟᱹᱞᱤᱧ ᱫᱚ ᱦᱟᱜ ᱵᱟᱹᱞᱤᱧ ᱵᱩᱡᱽ ᱫᱟᱲᱮᱭᱟᱜ ᱠᱟᱱ
ᱚᱱᱟ ᱫᱚ ᱱᱚᱠᱟᱱ ᱜᱮ ᱢᱟᱱᱮ ᱴᱩᱢᱟᱹᱝ ᱞᱮᱠᱟ ᱧᱮᱞᱚᱜᱼᱟ ᱦᱮᱸ ᱥᱮ ᱚᱱᱟ ᱫᱚ ᱡᱩᱫᱤ ᱢᱤᱫᱴᱟᱝ ᱦᱟᱹᱠᱩᱭ ᱵᱚᱞᱚᱱᱟ ᱥᱮ ᱟᱫᱚ ᱠᱤᱱᱛᱩ ᱩᱰᱩᱠ ᱫᱚ ᱵᱟᱭ ᱫᱟᱲᱮᱭᱟᱜᱼᱟ ᱾
ᱵᱟᱝ ᱟᱞᱮ ᱧᱮᱞ ᱵᱟᱝ ᱧᱮᱞ ᱫᱚᱞᱤᱧ ᱧᱮᱞ ᱟᱠᱟᱫᱟ ᱢᱮᱱᱠᱷᱟᱱ ᱟᱞᱮ ᱥᱮᱫ ᱫᱚ ᱚᱱᱠᱟᱱᱟᱜ ᱜᱷᱩᱜᱤ ᱠᱚᱫᱚ ᱱᱟᱜ ᱼ ᱵᱟᱝᱠᱚ ᱚᱰᱟᱣ ᱵᱟᱲᱟ ᱠᱟᱫᱟ
ᱚᱻ ᱟᱞᱮ ᱱᱚᱱᱛᱮ ᱫᱚ ᱟᱹᱰᱤ ᱡᱳᱨ
ᱢᱤᱫᱴᱮᱝ ᱜᱮ ᱵᱚᱨᱚᱝ ᱤᱭᱟᱹ ᱨᱮᱱᱟᱜ ᱠᱚ ᱚᱰᱟᱣ ᱟᱠᱟᱫᱟ ᱚᱱᱟ ᱢᱚᱥᱟᱨᱤ ᱴᱟᱭᱤᱯ ᱨᱮᱱᱟᱜ ᱟᱨᱠᱤ ᱚᱱᱮ ᱡᱟᱦᱟᱸ ᱪᱷᱟᱠᱱᱤ ᱡᱟᱞ ᱨᱮᱱᱟᱜ ᱡᱩᱛᱟᱹ ᱠᱚ ᱚᱱᱠᱟ ᱚᱱᱟ ᱚᱱᱟ ᱠᱚᱦᱚᱸ ᱚᱰᱟᱣ ᱵᱟᱲᱟ ᱦᱩᱭ ᱵᱟᱲᱟ ᱟᱠᱟᱱᱟ ᱛᱚ ᱚᱱᱮ ᱢᱟᱫ ᱨᱮᱱᱟᱜ ᱚᱱᱟ ᱜᱷᱩᱜᱤ ᱚᱱᱟ ᱠᱚᱫᱚ ᱚᱱᱟ ᱚᱸᱰᱟᱣ ᱵᱟᱲᱟ ᱠᱟᱛᱮᱫ ᱵᱟᱝ ᱧᱮᱞ ᱵᱟᱲᱟ ᱦᱩᱭ ᱠᱟᱱᱟ
ᱦᱮᱸ
ᱟᱨ ᱜᱚᱢᱠᱮ ᱪᱮᱫ ᱵᱤᱱ ᱚᱰᱟᱣ ᱦᱚᱴᱚ ᱠᱟᱜᱼᱟ ᱟᱞᱮ ᱥᱮᱫ ᱫᱚ ᱢᱟ ᱠᱩᱴᱷᱤᱱ ᱧᱤᱫᱟᱹ ᱫᱟᱬᱟᱱ ᱠᱚ ᱢᱮᱱᱟᱜ ᱠᱚᱣᱟ ᱦᱮᱼᱦᱮ ᱡᱟᱦᱟᱸᱭ ᱜᱮ ᱪᱟᱜ ᱟᱭ ᱩᱱᱤᱜᱮ ᱮᱠᱫᱚᱢ ᱠᱚᱴᱟ ᱦᱚᱴᱚ ᱠᱟᱠᱚ ᱣᱟᱭ ᱦᱟᱹᱠᱩ ᱠᱚ ᱟᱨ ᱜᱷᱩᱱᱤ ᱦᱚᱭ ᱜᱷᱩᱱᱤ ᱦᱚᱭ ᱤᱫᱤᱭ ᱛᱟᱢᱟ ᱯᱟᱼ ᱯᱟᱴᱟ ᱦᱚᱭ ᱤᱫᱤᱭ ᱛᱟᱢᱟ ᱟᱨ ᱪᱮᱫ ᱫᱚᱢ ᱚᱰᱟᱣ ᱦᱚᱴᱚ ᱠᱟᱜᱼᱟ ᱚᱱᱟ ᱦᱟᱹᱠᱩᱭ ᱤᱫᱤᱭ ᱛᱟᱢᱟ ᱟᱨ ᱚᱱᱟ ᱦᱚᱭ ᱤᱫᱤ ᱪᱟᱵᱟᱭ ᱛᱟᱢᱟ ᱛᱚᱨᱟ ᱟᱫᱚ ᱵᱤᱥᱤ ᱨᱟᱜ ᱵᱟᱹᱞᱤᱧ ᱚᱰᱟᱣ ᱵᱟᱲᱟᱭ ᱜᱮᱭᱟ ᱱᱟᱜ᱾
ᱟᱞᱮ ᱚᱱᱛᱮ ᱜᱚᱢᱠᱮ ᱚᱱᱠᱟᱱ ᱠᱚᱫᱚ ᱢᱮᱱᱟᱜ ᱠᱚᱣᱟ ᱧᱤᱫᱟᱹ ᱫᱟᱬᱟᱱ ᱠᱚ ᱟᱪᱤ ᱠᱟᱭᱟᱞᱮ ᱟᱫᱚ ᱦᱚᱜ ᱚᱱᱟ ᱠᱚᱫᱚ ᱱᱚᱝᱠᱟ ᱮᱸ ᱧᱮᱞᱟᱞᱮ ᱡᱮ ᱱᱚᱜ ᱠᱷᱟᱱ ᱫᱟᱜ ᱨᱮᱞᱮ ᱚᱰᱟᱣ ᱠᱟᱫᱟ ᱛᱚ ᱮᱢᱚᱱ ᱡᱟᱭᱜᱟ ᱨᱮ ᱮᱢᱚᱱ ᱡᱟᱭᱜᱟ ᱨᱮ ᱟᱞᱮ ᱡᱟᱦᱟᱸ ᱠᱚᱨᱮ ᱞᱮᱵᱮᱫ ᱠᱟᱫᱟ᱾ ᱩᱱᱤ ᱦᱚ-ᱴᱟᱜ ᱚᱱᱟ ᱠᱚᱨᱮ
ᱚᱱᱟ ᱠᱚᱨᱮ ᱞᱮᱵᱮᱫ ᱠᱟᱛᱮᱜ ᱚᱱᱟ ᱛᱤᱛᱮᱭ ᱥᱟᱵᱟᱭ ᱚᱱᱟ ᱦᱚᱸᱻ ᱚᱱᱟ ᱟᱫᱚ ᱜᱚᱢᱠᱮ ᱡᱟᱹᱱᱩᱢᱯᱟᱹ ᱱᱚᱼᱚᱭ ᱯᱟᱹᱴᱤᱭᱮᱱᱟᱭ ᱪᱤᱠᱟᱹᱭᱟᱢ ᱩᱱᱟᱹᱜ ᱨᱟᱹᱜᱤ ᱛᱮ ᱡᱩᱫᱤ ᱵᱟᱝ ᱤᱫᱤ ᱠᱟᱛᱮᱜ ᱜᱮ ᱨᱟᱹᱯᱩᱫᱼᱴᱚ ᱠᱟᱜᱼᱟᱭ ᱦᱮ-ᱦᱮ
ᱚᱱᱟ ᱢᱟ ᱟᱫᱚ ᱠᱟᱛᱷᱟ ᱠᱟᱱ ᱜᱮᱭᱟ ᱟᱫᱚ ᱮᱱᱛᱮ ᱨᱮᱦᱚᱸ ᱚᱱᱠᱟ ᱫᱚᱞᱮ ᱚᱱᱠᱟ ᱴᱚᱼᱠᱟᱜ ᱜᱮᱭᱟ ᱠᱤᱱᱛᱩ ᱠᱟᱹᱴᱤᱡ ᱵᱟᱝ ᱠᱚ ᱠᱩᱸᱵᱽᱲᱩ ᱵᱟᱲᱟᱭ ᱜᱮᱭᱟ ᱠᱩᱸᱵᱽᱲᱩ ᱫᱚᱠᱚ ᱠᱩᱢᱵᱽᱲᱩ ᱵᱟᱲᱟ ᱞᱮᱫᱼᱟ ᱢᱤᱫ ᱫᱷᱟᱣ ᱵᱟᱨ ᱫᱷᱟᱱ
ᱮᱱᱛᱮ ᱛᱮ
ᱦᱟᱠᱩ ᱥᱟᱵ ᱮᱢ ᱵᱟᱹᱜᱤᱱᱟ ᱦᱮᱸ ᱵᱟᱝ
ᱦᱮ ᱵᱟᱝ ᱚᱱᱠᱟ ᱜᱮ ᱩᱱᱤᱭᱟᱜ ᱟᱸᱫᱟ ᱪᱟᱞᱟᱱ ᱥᱮᱨᱢᱟ ᱦᱚᱸ ᱚᱱᱠᱟ ᱠᱚ ᱵᱟᱜᱟᱣ ᱠᱮᱛ ᱵᱟᱨᱭᱟ᱾ ᱵᱟᱨᱭᱟ ᱠᱚ ᱤᱫᱤ ᱠᱮᱫᱟ ᱠᱚ
ᱟ ᱟᱪᱪᱷᱟ
ᱟ ᱟᱫᱚ ᱚᱱᱟ ᱫᱚ ᱟᱫᱚ ᱟᱫᱚ ᱵᱟᱝ ᱧᱟᱢ ᱵᱟᱲᱟᱭᱮᱱᱟ ᱟᱨᱦᱚ ᱩᱱᱩ ᱢᱟᱴ ᱥᱮᱫ ᱨᱮᱠᱚ ᱚᱰᱟᱣ ᱫᱟᱠᱚ ᱦᱚᱭᱛᱚ, ᱟᱫᱚ ᱟᱞᱮ ᱟᱛᱳ ᱢᱟᱛᱚ ᱠᱟᱹᱴᱤᱡ ᱢᱟᱱᱮ ᱮ ᱢᱟᱨᱟᱝ ᱫᱚ ᱢᱟᱨᱟᱝ ᱜᱮᱭᱟ ᱟᱫᱚ ᱦᱟᱸᱰᱮ ᱱᱟᱰᱮ ᱢᱮᱱᱟᱜ ᱟᱥᱮ ᱟᱫᱚ ᱦᱟᱱᱟ ᱟᱛᱳ ᱱᱤᱭᱟᱹ ᱟᱛᱳ, ᱛᱟᱞᱟᱨᱮ ᱢᱟᱴ ᱟᱨᱠᱤ
ᱩᱸ
ᱟᱫᱚ ᱚᱠᱟ ᱨᱮᱢ ᱯᱟᱸᱡᱟᱭᱟ ᱟᱫᱚ ᱚᱱᱟ ᱫᱚ
ᱠᱟᱛᱷᱟ ᱠᱟᱱ ᱜᱮᱭᱟ ᱛᱚ ᱚᱠᱚᱭ ᱠᱚ ᱢᱟᱱᱮ ᱠᱤᱪᱷᱩᱠᱚᱫᱚ ᱚᱱᱠᱟ ᱠᱩᱢᱵᱽᱲᱩ ᱵᱩᱫᱦᱤ ᱚᱠᱚᱭ ᱠᱚᱡᱚ ᱢᱮᱱᱟᱜ ᱛᱟᱠᱚᱣᱟ᱾
ᱚᱱᱟ ᱠᱚᱫᱚ ᱵᱟᱝ ᱴᱷᱤᱠ ᱠᱟᱱᱟ ᱵᱟᱝ ᱦᱳᱭ ᱦᱳᱭ
ᱢᱟᱱᱮ ᱪᱮᱫ ᱵᱤᱱ ᱠᱩᱢᱵᱽᱲᱩᱭᱟ, ᱩᱱᱤ ᱦᱚᱸ ᱧᱮᱞ ᱢᱮ ᱛᱤᱱᱟᱹᱜ ᱠᱚᱥᱴᱚ ᱠᱟᱛᱮᱜ ᱚᱠᱟ ᱠᱷᱚᱱᱟᱜ ᱪᱚᱭ ᱡᱚᱜᱟᱲ ᱥᱮ ᱛᱮᱭᱟᱨ ᱟᱠᱟᱜᱼ ᱟᱭ ᱟᱫᱚ ᱡᱩᱫᱤᱭᱚ ᱦᱟᱹᱠᱩᱢ ᱤᱫᱤ ᱠᱟᱫᱮ ᱛᱮ ᱴᱷᱤᱠ ᱜᱮᱭᱟ ᱟᱫᱚ ᱚᱱᱟ ᱫᱚ ᱪᱮᱫ ᱞᱤᱜᱤᱫ ᱮᱢ ᱤᱫᱤ ᱛᱚᱨᱟᱭᱟ ᱟᱢᱫᱚ?
ᱟᱞᱮ ᱥᱮᱫ ᱫᱚ ᱚᱱᱠ ᱜᱮ ᱜᱚᱝᱠᱮ ᱢᱟᱱᱮ ᱚᱠᱚᱭ ᱠᱚᱫᱚ ᱢᱟᱱᱮ ᱤᱫᱤ ᱚᱠᱚᱭ ᱠᱚᱫᱚ ᱢᱟᱱᱮ ᱥᱩᱫᱩ ᱠᱚᱴᱟ ᱠᱟᱛᱮᱜ ᱟᱨᱚ ᱠᱚ ᱚᱰᱟᱣ ᱜᱤᱰᱤ ᱴᱚ ᱠᱟᱜᱼᱟ, ᱟᱨ ᱚᱠᱚᱭ ᱠᱚᱫᱚ ᱯᱩᱨᱟᱹ ᱥᱟᱵ ᱠᱟᱛᱮ ᱤᱫᱤ ᱠᱮᱫᱟ ᱦᱟᱹᱠᱩᱭ ᱤᱫᱤ ᱠᱮᱫᱟ ᱜᱷᱩᱱᱤ ᱦᱚᱸᱭ ᱤᱫᱤ ᱠᱮᱫᱟ ᱡᱚᱛᱚ
ᱢᱟᱱᱮ ᱜᱚᱝᱠᱮ ᱤᱱ ᱫᱩᱧ ᱞᱟᱹᱭᱟ ᱠᱚᱴᱟ ᱠᱟᱛᱮ ᱛᱤᱱᱤ ᱪᱷᱤᱠ ᱜᱮᱭᱟ? ᱢᱤᱫ ᱫᱤᱱ ᱫᱚ ᱪᱦᱚᱞᱚ ᱴᱦᱤᱠ ᱜᱮ ᱦᱚᱭᱛᱚ ᱟᱢ ᱡᱚᱢ
ᱠᱤᱱᱛᱩ ᱮᱱᱛᱮ ᱨᱮᱦᱚᱸ ᱠᱚᱴᱟ ᱫᱚ ᱵᱟᱝ ᱴᱷᱤᱠ ᱠᱟᱱᱟ ᱥᱮ ᱮᱱᱛᱮ ᱚᱨᱠᱤ ᱦᱚᱸ ᱦᱚᱸ
ᱠᱤᱱᱛᱩ ᱟᱢ ᱫᱚ ᱟᱱᱮ ᱜᱷᱩᱜᱱᱤ ᱫᱚ ᱪᱮᱜ ᱞᱟᱜᱤᱜ ᱮᱢ ᱤᱫᱤ ᱚᱪᱚᱼᱭᱟ? ᱚ
ᱟᱞᱮ ᱱᱟᱛᱮ ᱫᱚ ᱠᱩᱢᱲᱩ ᱫᱚ ᱵᱟᱠᱚ ᱠᱩᱢᱲᱩ ᱵᱟᱲᱟ ᱠᱟᱜ ᱟ᱾
ᱦᱮᱱᱟᱜ ᱟ ᱟᱞᱮ ᱥᱮᱱ ᱢᱟ ᱚᱱᱮ ᱚᱝᱠᱟ ᱢᱟᱱᱮ ᱟᱫᱚ ᱛᱮᱦᱮᱧ ᱮᱢ ᱚᱰᱟᱣ ᱠᱟᱫᱟ ᱢᱟᱱᱮ ᱜᱟᱯᱟ ᱫᱚᱢ ᱡᱩᱫᱤᱢ ᱧᱟᱢ ᱠᱷᱟᱱᱮᱢ ᱧᱟᱢᱟ ᱵᱟᱝᱠᱷᱟᱱ ᱫᱚ ᱟᱫᱚ
ᱟᱫᱚ ᱵᱟᱢ ᱧᱟᱢ ᱠᱟᱫᱟ ᱢᱟᱱᱮ ᱟᱫᱚ ᱵᱟᱢ ᱧᱟᱢ ᱜᱮᱭᱟ ᱚᱱᱟ ᱫᱚ ᱟᱫᱚ,
ᱟᱪᱪᱷᱟ-ᱟᱪᱪᱷᱟ ᱟᱪᱷ
ᱚᱱᱟᱠᱚ ᱠᱷᱟᱹᱛᱤᱨ ᱟᱞᱤᱧ ᱫᱚ ᱟᱫᱚ ᱱᱮᱛᱟᱨ ᱱᱤᱭᱟᱹ ᱫᱷᱟᱣ ᱫᱚᱞᱤᱧ ᱢᱚᱱᱮ ᱟᱠᱟᱫᱟ, ᱟᱞᱤᱧ ᱫᱚ ᱡᱟᱞ ᱞᱤᱧ ᱚᱰᱟᱣ ᱜᱤᱰᱤ ᱠᱟᱜᱼᱟ᱾
ᱪᱷᱟᱲᱟᱣᱛᱮ ᱦᱟᱹᱠᱩ ᱪᱷᱟᱲᱟᱣᱛᱮ ᱤᱫᱤᱭᱮᱢ ᱟᱨ ᱪᱟᱹᱠᱱᱤ ᱡᱟᱦᱟᱸᱞᱤᱧ ᱤᱫᱤᱭᱟ ᱠᱚᱴᱟ ᱠᱷᱚᱱ ᱠᱚᱴᱟ ᱩᱱᱤ ᱩᱱᱟᱹᱜ ᱠᱚᱥᱴᱚ ᱠᱟᱛᱮᱜ ᱡᱩᱛ ᱠᱟᱛᱮᱜ
ᱦᱮᱸ
ᱟᱨ ᱚᱰᱟᱣ ᱠᱟᱛᱷᱟ ᱫᱚ ᱦᱟᱹᱠᱩ ᱵᱟᱢ ᱧᱟᱢᱟ,
ᱦᱮᱸ ᱫᱚᱠᱚ ᱠᱤᱨᱤᱧ ᱦᱚᱸᱠᱚ ᱠᱤᱨᱤᱧ ᱜᱮᱭᱟ ᱦᱮᱸ ᱵᱟᱝ
ᱵᱮᱸᱠ ᱦᱮᱸ ᱠᱤᱨᱤᱧ ᱦᱚᱸᱠᱚ ᱠᱤᱨᱤᱧ ᱜᱮᱭᱟ ᱟᱞᱮᱥᱮᱜ ᱦᱟᱴ ᱤᱭᱟᱹ ᱠᱚ ᱢᱮᱱᱟᱜ ᱜᱮᱭᱟ, ᱟᱹᱜᱩ ᱦᱚᱸᱠᱚ ᱟᱹᱜᱩ ᱵᱟᱲᱟᱭ ᱜᱮᱭᱟ ᱞᱮ᱾ ᱵᱟ ᱟᱫᱚ ᱠᱤᱨᱤᱧᱟᱜ ᱦᱚᱸ ᱵᱷᱟᱜᱮ ᱫᱚ ᱵᱷᱟᱜᱮ ᱜᱮᱭᱟ᱾ ᱵᱟᱝ ᱫᱚ ᱵᱟᱝ ᱟᱫᱚ ᱡᱩᱛ ᱵᱟᱲᱟᱭ ᱢᱮᱱᱟᱜᱼᱟ ᱡᱩᱛ ᱞᱮᱠᱷᱟᱡ ᱢᱟᱠᱷᱟᱱ ᱦᱩᱭᱩᱜ᱾
ᱦᱮᱸ᱾ ᱮ ᱵᱟᱝ ᱡᱩᱛ ᱵᱟᱲᱟᱭ ᱦᱚᱲ ᱫᱚ ᱴᱷᱤᱠ ᱜᱮ ᱫᱤᱭᱮ ᱯᱚᱨ ᱮᱸ ᱦᱚ᱾ ᱟ ᱪᱮᱫ ᱫᱚ ᱱᱟᱦᱟᱜ ᱪᱮᱠᱟᱭᱟ ᱵᱟᱝ᱾
ᱦᱮᱸ ᱵᱟ? ᱦᱳᱭ ᱦᱳᱭ ᱦᱳᱭ᱾
ᱠᱤᱨᱤᱧ ᱵᱟᱲᱟᱭᱟ ᱠᱟᱜ ᱯᱮ ᱱᱮᱛᱟᱨ ᱫᱚ ᱡᱮᱢᱚᱱ ᱡᱚᱛᱚ ᱨᱚᱠᱚᱢᱟᱜ ᱜᱮ ᱥᱩᱵᱤᱫᱟ ᱛᱩᱫ ᱱᱟ, ᱟᱸ ᱠᱳᱥ
ᱢᱟᱱᱮ ᱪᱮᱫ ᱜᱮᱢ ᱪᱤᱠᱟᱹᱭᱟ ᱢᱟᱱᱮ ᱱᱮᱛᱟᱨ ᱜᱩᱰᱩ ᱥᱟᱵᱟᱜ ᱦᱚᱸ ᱚᱱᱮ ᱪᱮᱜ ᱞᱮᱠᱟ ᱛᱩᱜ ᱠᱟᱱᱟ ᱧᱮᱞ ᱟᱠᱟᱜ ᱟᱢ ᱥᱮ ᱵᱟᱝ? ᱦᱳᱭ ᱦᱳᱭ,
ᱟᱵᱚ ᱡᱚᱠᱷᱚᱱ ᱮᱸ ᱞᱟᱦᱟ ᱫᱚ ᱠᱤᱱᱛᱩ ᱦᱟᱱᱮ ᱥᱚᱴ ᱠᱟᱴ ᱛᱮ ᱵᱚᱱ ᱥᱟᱵ ᱠᱮᱫ ᱠᱚᱣᱟ, ᱦᱮᱸ ᱵᱟᱝ ᱵᱷᱩᱜᱟᱹᱜ ᱞᱟᱹᱜᱤᱫ ᱫᱚ ᱜᱩᱰᱩ ᱠᱚ ᱮᱢ ᱫᱤᱱ ᱫᱚ ᱚᱱᱟ ᱠᱚᱫᱚ
ᱚᱱᱟ ᱠᱚᱫᱚ
ᱠᱟᱱᱟ ᱟᱨ ᱠᱳ ᱪᱮᱫ ᱠᱚᱪᱚ ᱠᱚ ᱛᱮᱭᱟᱨᱮᱜᱼᱟ ᱚᱱᱟ ᱛᱮᱠᱚ ᱥᱟᱵᱮᱜ ᱠᱚᱣᱟ ᱦᱟᱸᱜ᱾